ᱜᱚᱢᱠᱮ ᱞᱟᱹᱭ ᱵᱮᱱ ᱦᱚᱸ ᱜᱚᱢᱠᱮ ᱡᱚᱦᱟᱨ ᱜᱮ
ᱨᱚᱲ ᱟᱡᱚᱢᱚᱜ ᱠᱟᱱ ᱛᱟᱹᱞᱤᱧᱟ
ᱦᱮᱸ ᱨᱚᱲ ᱟᱸᱡᱚᱢᱚᱜ ᱠᱟᱱ ᱜᱮᱭᱟ
ᱜᱚᱢᱠᱮ ᱪᱮᱫ ᱱᱟᱯᱟᱭ ᱵᱟᱲᱟ ᱜᱮ ᱜᱚᱝᱠᱮ ᱛᱟᱦᱚᱞᱮ
ᱦᱮᱸ ᱜᱚᱝᱠᱮ ᱱᱤᱛᱟᱹᱜ ᱥᱩᱫᱩᱝ ᱵᱮᱯᱟᱨ ᱛᱚ ᱱᱟᱯᱟᱭ ᱵᱟᱲᱟ ᱜᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱢᱮᱱᱟᱜ ᱠᱚᱣᱟ ᱟᱯᱮᱜᱮ ᱪᱮᱫ ᱞᱮᱠᱟ ᱢᱮᱱᱟᱜ ᱯᱮᱭᱟ ᱜᱚᱝᱠᱮ
ᱟᱞᱮ ᱠᱚᱦᱟᱸᱜ ᱱᱟᱯᱟᱭ ᱵᱟᱲᱟᱭ ᱜᱮ ᱜᱚᱝᱠᱮ ᱜᱚᱝᱠᱮ ᱡᱚᱢ ᱵᱟᱲᱟ ᱫᱚ ᱛᱚᱵᱮ ᱜᱚᱝᱠᱮ ᱡᱚᱢ ᱵᱟᱲᱟ ᱫᱚ ᱛᱟᱦᱞᱮ
ᱡᱚᱢ ᱵᱟᱲᱟ ᱫᱚ ᱦᱩᱭ ᱵᱟᱲᱟᱭᱮᱱ ᱜᱮᱭᱟ ᱱᱚᱜᱚᱭ ᱮᱠᱴᱩ ᱢᱟᱲᱟᱝ ᱜᱮ ᱦ
ᱜᱚᱝᱠᱮ ᱛᱤᱦᱤᱧᱫᱚ ᱪᱮᱫᱯᱮ ᱩᱛᱩ ᱞᱮᱫᱟ ᱜᱚᱝᱠᱮ ᱛᱤᱱ ᱫᱚᱯᱮ
ᱛᱮᱦᱮᱧ ᱩᱛᱩ ᱦᱩᱭᱞᱮᱱᱟ ᱦᱟᱹᱠᱩ ᱛᱟᱦᱮᱸᱞᱮᱱᱟ ᱟᱨ ᱛᱮ ᱥᱚᱵᱡᱤ ᱨᱮ ᱛᱮᱦᱮᱸᱞᱮᱱᱟ ᱠᱚᱱᱰᱷᱟ ᱟᱹᱞᱩ ᱯᱩᱨᱟᱹᱭ ᱟᱨ ᱫᱟᱹᱞ ᱚᱱᱟ ᱜᱮ ᱛᱮᱦᱮᱧ ᱟᱜ ᱟᱭᱴᱮᱢ ᱫᱚ
ᱟᱹᱰᱤ ᱱᱟᱯᱟᱭ ᱜᱚᱢᱠᱮ ᱛ ᱜᱚᱢᱠᱮ ᱟᱯᱮ ᱥᱮᱫ ᱪᱟᱥᱼᱵᱟᱥ ᱫᱚ ᱛᱟᱦᱚᱞᱮ ᱜᱚᱢᱠᱮ ᱛᱚ ᱦᱩᱭ ᱵᱟᱲᱟ ᱛᱟᱦᱚᱞᱮ
ᱢᱟᱱᱮ ᱪᱟᱥᱵᱟᱥ ᱫᱚ ᱚᱱᱠᱟ ᱫᱚ ᱟᱹᱣᱨᱤ ᱦᱩᱭᱩᱜᱼᱟ ᱱᱚᱜᱼᱚᱭ ᱮᱛᱚᱦᱚᱵ ᱞᱟᱹᱜᱤᱫᱚᱜ ᱠᱟᱱᱟ ᱥᱮᱨᱚᱢᱟ ᱨᱮᱱᱟᱜ ᱫᱟᱜ ᱡᱟᱹᱲᱤ ᱵᱟᱝ ᱠᱷᱟᱹᱛᱤᱨ ᱛᱮ ᱵᱟᱝ ᱦᱩᱭ ᱠᱟᱱᱟ ᱛᱚ ᱛᱮᱦᱮᱧ ᱜᱟᱯᱟᱭ ᱫᱟᱜ ᱫᱟᱭ ᱦᱟᱸᱜ ᱛᱚ ᱫᱷᱩᱨᱟᱹᱣ ᱠᱟᱱ ᱛᱟᱞᱮᱭᱟᱠᱚ ᱡᱚᱛᱚ ᱜᱮ ᱦᱟᱸᱜ ᱟᱥᱛᱮ ᱟᱥᱛᱮ ᱫᱚ ᱩᱱᱟᱹᱜ ᱴᱟ ᱫᱚ ᱥᱟᱨᱫᱤ ᱩᱱᱟ. ᱜᱴᱟᱜ ᱫᱚ ᱟᱣᱨᱤ ᱦᱩᱭᱩᱜᱼᱟ
ᱚ ᱟᱪᱪᱷᱟ
ᱛᱚ ᱜᱚᱝᱠᱮ ᱟᱯᱮᱫᱮᱫ ᱫᱚ ᱛᱤᱱᱟᱹᱜ ᱡᱷᱟᱹᱞ ᱜᱮᱛᱟᱯᱮ ᱪᱟᱥ ᱠᱚᱫᱚ
ᱪᱟᱥ ᱠᱚᱫᱚ ᱱᱚᱜᱚᱭ ᱜᱚᱝᱠᱮ ᱠᱮᱵᱚᱞ ᱦᱚᱸ ᱫᱟᱜ ᱡᱟᱹᱲᱤ ᱦᱚᱸ ᱠᱟᱡᱟᱜ ᱮ ᱫᱟᱜ ᱡᱟᱹᱲᱤ ᱫᱟᱭ ᱠᱷᱮᱛ ᱦᱟᱥᱟ ᱠᱚᱦᱚᱸ ᱡᱟᱠ ᱰᱩᱵᱟᱹᱣ ᱟᱠᱟᱟᱜ ᱟᱭ ᱚᱱᱟ ᱠᱷᱟᱹᱛᱤᱨ ᱛᱮ ᱴᱷᱤᱠ ᱢᱚᱛᱚ ᱦᱩᱲᱩ ᱨᱚᱦᱚᱭ ᱫᱚ ᱟᱹᱣᱨᱤ ᱥᱩᱨᱩᱜᱼᱟ ᱟᱫᱚ ᱦᱟᱸᱜ ᱟᱹᱰᱤ ᱞᱚᱜᱚᱱ ᱜᱮ ᱥᱩᱨᱩ ᱦᱩᱭᱩᱜᱼᱟ ᱵᱚᱞᱮ
ᱚ ᱟᱪᱪᱷᱟ ᱦᱩᱢ ᱜᱚᱝᱠᱮ ᱛᱟᱦᱞᱮ ᱟᱯᱮᱥᱮᱫ ᱫᱚ ᱪᱟᱥ ᱵᱟᱲᱟ ᱯᱚᱨᱮ ᱫᱚ ᱚᱱᱮ ᱥᱚᱵᱡᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ
ᱪᱟᱥ ᱜᱮ ᱜᱚᱝᱠᱮ
ᱟᱪᱪᱷᱟ ᱛᱟᱦᱚᱞᱮ ᱜᱚᱝᱠᱮ ᱟᱢ ᱫᱚ ᱚᱠᱟ ᱫᱤᱥᱚᱢ ᱨᱮᱢ ᱞᱟᱹᱭ ᱫᱟ
ᱜᱚᱢᱠᱮ ᱟᱹᱞᱤᱧ ᱫᱚᱞᱤᱧ ᱢᱮᱱᱟ ᱪᱮᱫ ᱟᱹᱞᱤᱧ ᱫᱚ ᱵᱟᱜᱟᱱ ᱫᱤᱥᱚᱢ ᱞᱤᱧ ᱞᱟᱹᱭ ᱠᱮᱭᱟ
ᱵᱟᱜᱟᱱ ᱫᱤᱥᱚᱢ
ᱡᱟᱦᱟᱸ ᱫᱚ ᱩᱞ ᱵᱟᱜᱟᱱ ᱫᱤᱥᱚᱢ
ᱩᱞ ᱵᱟᱜᱟᱱ ᱥᱚᱢᱚᱢ ᱚᱱᱟ ᱢᱟᱞᱫᱟ
ᱦᱚᱭ ᱚᱱᱟ ᱦᱚᱭ ᱜᱚᱝᱠᱮ᱾
ᱜᱚᱝᱠᱮ ᱛᱟᱦᱚᱞᱮ ᱟᱯᱮ ᱥᱮᱫ ᱫᱚ ᱪᱮᱜ ᱫᱤᱥᱚᱢ ᱜᱚᱝᱠᱮ ᱟᱵᱮᱱ ᱫᱚ
ᱟᱞᱮ ᱫᱚ ᱦᱩᱭᱩᱜ ᱠᱟᱱ ᱞᱮ ᱵᱩᱨᱩ ᱫᱤᱥᱚᱢ
ᱵᱩᱨᱩ ᱫᱤᱥᱚᱢ, ᱟᱪᱪᱷᱟ ᱟᱪᱪᱷᱟ ᱛᱚ ᱟᱯᱮ ᱫᱚ ᱜᱚᱝᱠᱮ, ᱵᱤᱨ ᱵᱩᱨᱩ ᱫᱤᱥᱚᱢ ᱛᱟᱦᱚᱞᱮ ᱜᱚᱝᱠᱮ᱾
ᱦᱮᱸ ᱟᱞᱮ ᱫᱚ ᱵᱤᱨ ᱵᱩᱨᱩ ᱫᱤᱥᱚᱢ
ᱚ ᱛᱚᱵᱮ ᱜᱚᱝᱠᱮ ᱵᱤᱨ ᱨᱮᱢᱟ ᱛᱚᱵᱮ ᱦᱟᱹᱛᱤ ᱛᱟᱹᱨᱩᱵ ᱠᱚ ᱛᱟᱦᱮᱱ ᱜᱚᱝᱠᱮ ᱛᱚᱵᱮ ᱟᱯᱮ ᱥᱮ ᱦᱟᱹᱛᱤ ᱛᱟᱹᱨᱩᱵ ᱠᱚ ᱢᱮᱱᱟᱜ ᱠᱚᱣᱟ
ᱦᱩᱸ ᱦᱟᱹᱛᱤ ᱛᱟᱹᱨᱩᱵ ᱠᱚᱫᱚ ᱵᱟᱹᱱᱩᱜ ᱠᱚᱣᱟ ᱛᱚ ᱦᱟᱹᱛᱤ ᱠᱚᱫᱚ ᱢᱟᱡᱷᱮ ᱢᱚᱫᱷᱮ ᱠᱚ ᱦᱤᱡᱩᱜ ᱜᱮᱭᱟ ᱚᱱᱠᱟ ᱡᱮᱢᱚᱱ ᱱᱤᱫᱟᱹᱡ ᱪᱟᱥ ᱥᱤᱡᱤᱱ ᱴᱟᱭᱤᱢ ᱜᱮ ᱦᱟᱸᱜ ᱮᱠ ᱠᱤᱪᱷᱩ ᱫᱤᱱ ᱵᱟᱫ ᱜᱮ ᱦᱟᱸᱜ ᱡᱚᱠᱷᱚᱱ ᱠᱟᱪᱷᱤᱠ ᱜᱟᱪᱷᱤ ᱠᱚ ᱦᱩᱭᱩᱜ ᱞᱟᱹᱜᱤᱫᱚᱜᱼᱟ, ᱩᱱ ᱴᱟᱭᱤᱢ ᱢᱤᱫ ᱫᱷᱟᱣ ᱠᱚ ᱦᱤᱨᱤ ᱟᱞᱮ ᱜᱮᱭᱟ ᱵᱟᱝ ᱫᱚ ᱵᱟᱝ᱾ ᱟᱛᱚ ᱚᱲᱟᱜ ᱯᱚᱨᱡᱚᱱᱛᱚ ᱫᱚ ᱵᱟᱠᱚ ᱦᱤᱡᱩᱜᱼᱟ ᱳᱭ ᱠᱷᱮᱛ ᱯᱚᱨᱡᱚᱱᱛᱚ ᱜᱮ ᱦᱮᱡ ᱵᱟᱲᱟᱭ ᱱᱮᱠᱚ, ᱧᱮᱞ ᱵᱟᱲᱟ ᱤᱫᱤ ᱜᱮᱡ ᱠᱚ, ᱡᱩᱫᱤ ᱦᱩᱭ ᱠᱷᱟᱡ ᱡᱚᱢ ᱛᱟᱨᱟᱭ ᱜᱮᱡ ᱠᱚ ᱵᱟᱝ ᱦᱩᱭ ᱵᱟᱠᱚ ᱡᱚᱢ ᱛᱚᱨᱟᱭᱟ ᱩᱱ ᱫᱚᱠᱚ ᱪᱟᱞᱟᱣ ᱮᱱ ᱜᱮᱭᱟ ᱟᱨᱚ᱾
ᱚ ᱻ ᱟᱪᱪᱷᱟ ᱟᱪᱪᱷᱟ᱾ ᱟᱹᱰᱤ ᱱᱟᱯᱟᱭ ᱛᱟᱦᱚᱞᱮ ᱩᱫᱚᱭ ᱠᱷᱮᱛ ᱦᱟᱥᱟ ᱡᱚᱢᱤ ᱡᱚᱭᱜᱟ ᱠᱚ ᱦᱤᱨᱤ ᱛᱚᱨᱟᱭ ᱦᱤᱨᱤ ᱛᱚᱨᱟᱭ ᱫᱟᱫᱟ ᱵᱮᱞ ᱛᱟᱦᱞᱮ
ᱜᱚᱝᱠᱮ ᱟᱯᱮ ᱥᱮᱫ ᱫᱚ ᱢᱮᱱᱟᱜ ᱠᱚᱣᱟ ᱥᱮ ᱵᱟᱝ ᱦᱟᱹᱛᱤ ᱠᱚᱫᱚ
ᱜᱚᱝᱠᱮ ᱟᱞᱮ ᱥᱮᱫ ᱫᱚ ᱦᱟᱹᱛᱤ ᱠᱚᱫᱚ ᱵᱟᱹᱱᱩᱜ ᱠᱚᱣᱟ ᱜᱚᱝᱠᱮ? ᱩᱞ ᱵᱟᱜᱟᱱ ᱨᱮᱫᱚ ᱦᱟᱹᱛᱤ ᱠᱚᱫᱚ ᱵᱟᱹᱱᱩᱜ ᱠᱚᱣᱟ ᱥᱮ ᱜᱟᱹᱲᱤ ᱠᱚᱫᱚ ᱢᱮᱱᱟᱜ ᱠᱚᱣᱟ ᱜᱚᱝᱠᱮ
ᱜᱟᱹᱲᱤ ᱠᱚ ᱟᱯᱮ ᱥᱮᱫ ᱛᱟᱦᱚᱞᱮ ᱩᱞ
ᱪᱮᱜ ᱜᱚᱝᱠᱮ? ᱜᱚᱝᱠᱮ ᱞᱟᱹᱭ ᱵᱤᱱ ᱜᱚᱝᱠᱮ ᱦᱮᱞᱳ ᱦᱮᱸ ᱜᱚᱝᱠᱮ ᱦᱮᱞᱳ ᱜᱚᱝᱠᱮ ᱨᱚᱲ ᱧᱟᱢᱚᱜ ᱠᱟᱱ ᱤᱧᱟᱹᱜ